ᱦᱮᱞᱳ ᱦᱩᱸ ᱡᱚᱦᱟᱨ ᱜᱮ᱾
ᱦᱳᱭ ᱡᱚᱦᱟᱨ ᱜᱮ᱾
ᱪᱮᱜ ᱠᱚ ᱪᱤᱠᱟᱹ ᱵᱟᱲᱟᱭ ᱦᱩᱭᱩᱜ ᱠᱟᱱᱟ ᱛᱟᱦᱞᱮ?
ᱪᱮᱫ ᱪᱤᱠᱟᱹ ᱦᱚᱸ ᱵᱟᱝᱟ ᱚᱲᱟᱜ ᱠᱚᱨᱮᱜ ᱜᱮ᱾
ᱚ ᱫᱟᱠᱟ ᱠᱚ ᱡᱚᱢ ᱵᱟᱲᱟ ᱦᱩᱭᱱᱟ ᱥᱮ ᱟᱹᱣᱨᱤ?
ᱫᱟᱠᱟ ᱠᱚ ᱟᱹᱣᱨᱤ ᱡᱚᱢ ᱦᱩᱭᱩᱜᱼᱟ ᱡᱚᱢ ᱦᱩᱭᱩᱜᱼᱟ ᱱᱟᱸᱦᱜ ᱤᱥᱤᱱ ᱵᱟᱥᱟᱝ ᱠᱚ ᱟᱹᱣᱨᱤ ᱥᱟᱹᱛᱟᱹᱜᱼᱟ᱾
ᱛᱤᱦᱤᱧ ᱫᱚ ᱠᱟᱹᱡ ᱵᱟᱡᱟᱨ ᱥᱮᱱ ᱞᱮ ᱪᱟᱞᱟᱣ ᱞᱮᱱᱟ ᱟᱫᱚ ᱞᱮᱴ ᱠᱟᱛᱮ ᱞᱮ ᱨᱩᱣᱟᱹᱲ ᱟᱠᱟᱱᱟ ᱱᱟᱸᱦᱜ ᱤᱥᱤᱱ ᱵᱟᱥᱟᱝ ᱵᱟᱥᱟᱝ ᱟᱹᱣᱨᱤ ᱦᱩᱭᱩᱜᱼᱟ ᱚᱱᱟ ᱠᱷᱟᱹᱛᱤᱨ᱾
ᱚ ᱤᱥᱤᱱ ᱵᱟᱥᱟᱝ ᱫᱚ ᱟᱹᱣᱨᱤ ᱦᱩᱭᱩᱜ ᱛᱟᱯᱮᱭᱟ ᱛᱟᱦᱞᱮ?
ᱟᱹᱣᱨᱤ ᱦᱩᱭᱩᱜᱼᱟ᱾ ᱟᱯᱮ ᱫᱚᱯᱮ ᱤᱥᱤᱱ ᱵᱟᱥᱟᱝ
ᱦᱚᱸ ᱟᱞᱮ ᱫᱚ ᱦᱟᱸᱜ ᱤᱥᱤᱱ ᱵᱟᱥᱟᱝ ᱫᱚ ᱦᱩᱭ ᱟᱠᱟᱱ ᱛᱟᱞᱮᱭᱟ᱾ ᱟᱫᱚ ᱦᱟᱸᱜ ᱡᱚᱢ ᱜᱮ ᱦᱟᱸᱜ ᱡᱚᱢ ᱠᱟᱫᱟᱞᱮ ᱟᱫᱚ ᱱᱤᱛᱚᱜ ᱫᱚ ᱦᱟᱸᱜ ᱜᱤᱛᱤᱡ ᱵᱟᱲᱟ ᱠᱟᱱᱟᱞᱮ ᱠᱤᱪᱷᱩ ᱜᱟᱱ ᱫᱚ ᱠᱤᱪᱷᱩ ᱜᱟᱱ ᱫᱚ ᱯᱷᱳᱱ ᱠᱚᱠᱚ ᱧᱮᱞᱫᱟ, ᱠᱤᱪᱷᱩ ᱜᱟᱱ ᱫᱚ ᱜᱚᱞᱯᱚᱜ ᱠᱟᱱᱟ ᱠᱚ᱾
ᱦᱮᱸ ᱛᱚ ᱛᱟᱦᱞᱮ ᱯᱟᱲᱦᱟᱣ ᱠᱚᱫᱚ ᱪᱮᱫ ᱞᱮᱠᱟ ᱦᱩᱭ ᱵᱟᱲᱟᱜ ᱠᱟᱱᱟ?
ᱯᱟᱲᱦᱟᱣ ᱠᱚ ᱱᱚᱜᱼᱚᱭ ᱛᱚ ᱦᱟᱸᱜ ᱜᱟᱯᱟ ᱢᱮᱭᱟᱝ ᱮᱠᱡᱟᱢ ᱥᱮᱴᱮᱨᱮᱱ ᱛᱟᱞᱮᱭᱟ ᱦᱮᱸ ᱜᱟᱯᱟ ᱢᱮᱭᱟᱝ ᱮᱠᱡᱟᱢ ᱥᱮᱴᱮᱨᱚᱜ ᱠᱟᱱ ᱛᱟᱞᱮᱭᱟ ᱯᱷᱟᱭᱱᱮᱞ ᱮᱠᱡᱟᱢ ᱦᱟᱸᱜ ᱤᱱᱴᱟᱨᱱᱮᱞ ᱫᱚ ᱦᱚᱞᱟ ᱦᱩᱭᱮᱱ ᱛᱟᱞᱮᱭᱟ ᱟᱫᱚ ᱦᱟᱸᱜ ᱱᱤᱛᱚᱜ ᱫᱚ ᱯᱟᱲᱦᱟᱣ ᱵᱟᱲᱟ ᱦᱩᱭᱩᱜ ᱠᱟᱱ ᱜᱮᱭᱟ ᱦᱟᱸᱜ ᱵᱷᱟᱜᱤ ᱜᱮ ᱵᱟᱠᱷᱟᱱ ᱫᱚ ᱤᱱᱴᱟᱨᱱᱮᱞ ᱨᱮ ᱤᱱᱴᱟᱨᱱᱮᱞ ᱨᱮᱢᱟ ᱜᱚᱢᱠᱮ ᱜᱮᱠᱚ ᱠᱚ ᱧᱮᱞ ᱟᱠᱚ ᱠᱚᱞᱮᱡᱽ ᱨᱮᱱ ᱜᱮ ᱟᱫᱚ ᱦᱟᱸᱜ ᱯᱷᱟᱭᱱᱮᱞ ᱨᱮᱛᱚ ᱦᱟᱸᱜ ᱜᱚᱢᱠᱮ ᱛᱚ ᱵᱟᱠᱚ ᱧᱮᱞᱟ ᱥᱮ ᱠᱟᱹᱴᱤᱡ ᱵᱷᱟᱹᱜᱤ ᱪᱮᱨᱦᱟ ᱮᱸ ᱚᱱᱟ ᱠᱷᱟᱛᱤᱨ ᱞᱟᱹᱜᱤᱫ ᱯᱟᱲᱦᱟᱜ ᱦᱩᱭᱩᱜ ᱠᱟᱱᱟ
ᱦᱳᱭ
ᱟᱨ ᱱᱤᱛᱳᱜ ᱛᱚ ᱚᱱᱠᱟ ᱠᱚ ᱞᱟᱹᱭ ᱠᱟᱫᱟ ᱡᱮ ᱡᱩᱫᱤ ᱥᱤᱠᱥ ᱥᱮᱢᱤᱥᱴᱟᱨ ᱴᱟᱨᱮ ᱢᱟᱱᱮ ᱵᱟᱢ ᱯᱟᱥᱟ ᱢᱤᱫ ᱵᱚᱪᱷᱚᱨ ᱜᱮᱯ ᱫᱩᱲᱩᱵ ᱛᱟᱦᱮᱸᱱ ᱦᱩᱭᱩᱜ ᱛᱟᱢᱟ
ᱚ
ᱟᱫᱚ ᱚᱱᱟ ᱠᱷᱟᱹᱛᱤᱨ ᱜᱮ ᱦᱟᱸᱜ ᱯᱟᱲᱦᱟᱜ ᱦᱩᱭᱩᱜ ᱠᱟᱱᱟ ᱦᱳᱭ ᱦᱳᱭ
ᱛᱟᱦᱚᱞᱮ ᱪᱮᱫ ᱠᱚᱢ ᱪᱮᱫ ᱠᱚᱢ ᱫᱚᱦᱚ ᱟᱠᱟᱜᱼᱟ ᱟᱨᱠᱤ ᱪᱮᱫ ᱠᱚᱢ ᱚᱱᱟᱥᱮᱜᱼᱟ?
ᱤᱧ ᱫᱩᱧ ᱚᱱᱟᱨᱥᱫᱟ ᱦᱟᱸᱜ ᱚᱛᱱᱚᱜ ᱤᱧ ᱚᱱᱟᱨᱥ ᱫᱟ ᱟᱫᱚ ᱯᱷᱤᱞᱳᱞᱚᱡᱤ ᱟᱨ ᱡᱤᱭᱳᱞᱚᱡᱤ ᱦᱟᱸᱜ ᱢᱟᱭᱱᱚᱨ ᱨᱮᱫᱚ ᱢᱮᱱᱟᱜ ᱛᱤᱧᱟ
ᱚ ᱛᱟᱞᱦᱮ ᱜᱚᱢᱠᱮ ᱠᱚᱫᱚ ᱱᱟᱼᱦᱟᱸᱜ ᱢᱮᱱᱟᱜ ᱠᱚᱼᱼ ᱛᱟᱯᱮᱭᱟ ᱥᱮ ᱵᱟᱝ?
ᱜᱚᱝᱠᱮ ᱠᱚᱫᱚ ᱦᱟᱸᱜ ᱚᱱᱠᱟ ᱫᱚ ᱵᱟᱹᱱᱩᱜ ᱠᱚᱛᱟᱞᱮᱭᱟ ᱟᱫᱚ ᱮᱸᱜ ᱩᱱᱠᱩ ᱦᱟᱸᱜ ᱥᱤᱱᱤᱭᱟᱨ ᱫᱟᱫᱟ ᱫᱟᱫᱟ ᱛᱟᱠᱚᱜᱮ ᱩᱱᱠᱩ ᱜᱮ ᱠᱟᱹᱴᱤᱡ ᱦᱟᱸᱜ ᱦᱮᱸ ᱯᱟᱲᱦᱟᱣ ᱵᱟᱲᱟ ᱦᱟᱛᱟᱞᱮᱫ ᱞᱮᱭᱟᱠᱚ ᱚᱱᱠᱟ ᱵᱩᱫᱽᱫᱷᱤ ᱠᱚ ᱮᱢ ᱵᱟᱲᱟ ᱞᱮᱠᱟᱛᱮ ᱥᱮ ᱢᱟᱱᱮ ᱩᱱᱠᱩ ᱜᱮ ᱟᱠᱚᱣᱟᱜ ᱦᱚᱸᱠᱚ ᱯᱟᱲᱦᱟᱜ ᱠᱟᱱᱟ ᱟᱨ ᱥᱟᱶᱛᱮ ᱟᱞᱮ ᱦᱚᱸ ᱠᱟᱹᱴᱤᱡ ᱯᱟᱲᱦᱟᱣ ᱵᱟᱲᱟᱭᱮᱫ ᱞᱮᱭᱟ ᱠᱚ
ᱦᱩᱸ ᱠᱮᱞᱟᱥ ᱠᱚᱫᱚ ᱛᱟᱞᱦᱮ ᱦᱩᱭ ᱫᱚ ᱦᱩᱭ ᱵᱟᱲᱟᱜ ᱜᱮᱭᱟ?
ᱦᱳᱭ ᱦᱟᱸᱜ ᱠᱮᱞᱟᱥ ᱠᱚᱫᱚ ᱦᱩᱭ ᱦᱩᱭᱩᱜ ᱠᱟᱱᱟ ᱛᱮᱦᱮᱧ ᱠᱷᱚᱱᱟᱜ ᱜᱮ ᱦᱩᱭᱩᱜ ᱠᱟᱱ ᱛᱟᱦᱮᱱᱟ ᱟᱫᱚ ᱦᱟᱸᱜ ᱤᱧ ᱫᱚ ᱦᱟᱸᱜ ᱛᱮᱦᱮᱧ ᱫᱚ ᱦᱟᱸᱜ ᱤᱧ ᱫᱚ ᱠᱚᱞᱡᱽ ᱫᱚ ᱵᱟᱹᱧ ᱪᱟᱞᱟᱣ ᱠᱟᱱᱟ ᱮᱸ ᱡᱟᱢᱟ ᱠᱚ ᱦᱟᱸᱜ ᱢᱟᱱᱮ ᱵᱟᱹᱧ ᱥᱟᱯᱟ ᱟᱠᱟᱫ ᱛᱟᱦᱮᱸᱱᱟ ᱛᱚ ᱟᱫᱚ ᱦᱚᱞᱟ ᱫᱚᱭ ᱫᱟᱜ ᱠᱮᱫᱟ ᱛᱚ ᱞᱚᱦᱚᱫ ᱵᱟᱲᱟ ᱠᱟᱱ ᱛᱟᱦᱮᱱᱟ ᱟᱫᱚ ᱚᱱᱟ ᱠᱷᱟᱹᱛᱤᱨ ᱛᱮ ᱦᱟᱸᱜ ᱤᱧ ᱵᱟᱹᱧ ᱪᱟᱞᱟᱣ ᱫᱟᱲᱮᱭᱟᱫᱟ ᱛᱮᱦᱮᱧ ᱫᱚ
ᱦᱮᱸᱛᱚ
ᱚᱻ ᱟᱨ ᱪᱮᱫ ᱞᱮᱠᱟ ᱫᱟᱜ ᱫᱟᱭ ᱛᱟᱞᱦᱮ ᱟᱯᱮᱥᱮᱫ?
ᱫᱟᱜ ᱫᱚᱭ ᱫᱟᱜ ᱵᱟᱲᱟᱭᱟ ᱫᱚᱢᱮ ᱫᱚ ᱵᱟᱭ ᱫᱟᱜ ᱮᱼᱟ ᱠᱟᱹᱴᱤᱡ ᱠᱟᱹᱴᱤᱡ ᱮ ᱫᱟᱜ ᱮᱼᱟ ᱟᱫᱚ ᱡᱮ ᱚᱱᱮ ᱠᱷᱮᱛ ᱠᱚᱨᱮ ᱛᱚᱸᱵᱟᱜ ᱞᱮᱠᱟ ᱠᱟᱹᱢᱤ ᱨᱮ ᱞᱟᱜᱟᱣ ᱞᱮᱠᱟ ᱫᱚ ᱵᱟᱭ ᱫᱟᱜ ᱮᱫᱟ
ᱚ ᱟᱞᱮ ᱥᱮᱫ ᱦᱚᱸ ᱚᱱᱠᱟᱜᱮ ᱦᱟᱸᱜ ᱫᱟᱜ ᱫᱚ ᱫᱟᱜ ᱵᱟᱲᱟᱭ ᱜᱮᱭᱟ ᱟᱫᱚ ᱚᱱᱟ ᱠᱷᱟᱹᱛᱤᱨ ᱜᱮ ᱦᱟᱸᱜ ᱵᱩᱨᱩ ᱠᱚᱨᱮ ᱩᱫ ᱠᱚ ᱚᱢᱚᱱ ᱵᱟᱲᱟᱜ ᱠᱟᱱ ᱜᱮᱭᱟ ᱟᱞᱮᱥᱮᱫ ᱫᱚ ᱟᱫᱚ ᱦᱟᱸᱜ ᱩᱫ ᱠᱚ ᱡᱚᱢ ᱵᱟᱲᱟ ᱦᱩᱭᱩᱜ ᱠᱟᱱ ᱜᱮᱭᱟ
ᱟᱯᱮᱥᱱ ᱫᱚ ᱛᱟᱦᱚᱞᱮ ᱪᱮᱫ ᱞᱮᱠᱟ ᱵᱤᱨ ᱵᱩᱨᱩ ᱠᱚ ᱢᱮᱱᱟᱜᱼᱟ ᱥᱮ ᱪᱮᱫ?
ᱦᱳᱭ ᱟᱞᱮᱥᱮᱱ ᱫᱚ ᱦᱟᱸᱜ ᱟᱞᱮᱥᱮᱱ ᱫᱚ ᱚᱱᱟ ᱠᱩᱰᱟᱹᱢ ᱫᱷᱟᱨᱮ ᱠᱷᱚᱱᱟᱜ ᱜᱮ ᱦᱟᱸᱜ ᱵᱤᱨ ᱠᱚᱫᱚ ᱢᱮᱱᱟᱜ ᱜᱮᱭᱟ ᱦᱟᱸᱜ ᱫᱚᱢᱮ ᱟᱫᱚ ᱦᱟᱸᱜ ᱚᱱᱟ ᱠᱷᱟᱹᱛᱤᱨ ᱜᱮ ᱫᱤᱱᱟᱹᱢ ᱦᱤᱞᱳᱜ ᱥᱮᱛᱟᱜ ᱯᱟᱭᱟᱨ ᱨᱮ ᱢᱟᱨᱟᱜ ᱠᱚ ᱢᱟᱨᱟᱜ ᱠᱚ ᱢᱮᱱᱟᱜ ᱟᱛᱳ ᱥᱩᱨ ᱠᱚᱨᱮ ᱜᱮ ᱦᱟᱸᱜ ᱨᱟᱜ ᱵᱟᱲᱟᱭᱟᱠᱚ ᱟᱸᱡᱚᱢᱚᱜ ᱜᱮᱭᱟ ᱟᱹᱰᱤ ᱵᱷᱟᱹᱜᱮ ᱵᱩᱡᱩᱜ ᱜᱮᱭᱟ
ᱚ
ᱛᱟᱞᱦᱮ ᱩᱫ ᱠᱚ ᱟᱯᱮᱥᱮᱫ ᱫᱚ ᱚᱢᱚᱱᱚᱜ ᱠᱟᱱ ᱜᱮᱭᱟ? ᱦᱳᱭ ᱦᱳᱭ ᱠᱚ ᱚᱢᱚᱱᱚᱜ ᱠᱟᱱ ᱜᱮᱭᱟ ᱱᱤᱛᱚᱜ ᱫᱚ ᱚᱱᱮ ᱫᱟᱜ ᱤᱫᱤᱭᱜ ᱛᱮ ᱩᱫ ᱠᱚᱦᱚᱸ ᱚᱢᱚᱱ ᱪᱟᱞᱟᱜ ᱠᱟᱱ ᱜᱮᱭᱟ
ᱚ
ᱢᱟᱱᱮ ᱥᱟᱹᱨᱫᱤ ᱫᱚ ᱟᱣᱨᱤ ᱥᱟᱹᱨᱫᱤᱜᱼᱟ ᱟᱨ ᱢᱤᱫ ᱥᱩᱢᱚᱭ ᱫᱚ ᱱᱚᱝᱠᱟ ᱚᱢᱚᱱᱚᱜᱼᱟ ᱡᱟᱦᱟᱸᱥᱮᱫ ᱮᱢ ᱠᱚᱭᱚᱜᱟ ᱯᱩᱨᱟᱹ ᱯᱳᱸᱲ ᱜᱮᱢ ᱧᱮᱧᱟᱢᱟ
ᱦᱮᱸ ᱛᱚ᱾
ᱟᱨ ᱦᱟᱸᱜ ᱛᱤᱱᱟᱹᱜ ᱡᱚᱢ ᱦᱚᱸ ᱡᱚᱢᱟ ᱟᱫᱚ ᱦᱟᱸᱜ ᱢᱤᱫ ᱫᱤᱱ ᱫᱚ ᱱᱚᱝᱠᱟ ᱥᱳᱲᱮ ᱞᱮᱫᱟᱞᱮ᱾ ᱩᱫ ᱟᱹᱰᱤ ᱪᱮᱨᱦᱨᱟ ᱥᱤᱵᱤᱞ ᱠᱟᱱ ᱛᱟᱦᱮᱱᱟ ᱥᱚᱲᱮ ᱩᱫ ᱥᱚᱲᱮ᱾
ᱩᱫ ᱠᱚᱫᱚ ᱛᱟᱦᱞᱮ ᱵᱟᱯᱮ ᱟᱠᱷᱨᱤᱧ ᱵᱟᱲᱟᱭ ᱜᱮᱭᱟ?
ᱟᱫᱚ ᱦᱟᱸᱜ ᱚᱠᱚᱭᱮ ᱟᱫᱚᱭ ᱟᱹᱠᱷᱨᱤᱧ ᱵᱟᱲᱟᱭᱟᱭ ᱢᱟᱱᱮ ᱚᱠᱚᱭ ᱪᱟᱞᱟᱜ-ᱟᱭ? ᱟᱫᱚ ᱚᱝᱠᱟ ᱫᱚ ᱦᱟᱸᱜ ᱵᱟᱝ ᱢᱟᱱᱮ ᱫᱚᱢᱮ ᱦᱚᱲ ᱛᱚ ᱚᱝᱠᱟ ᱦᱟᱸᱜ᱾ ᱦᱮᱸ ᱟᱹᱠᱷᱨᱤᱧ ᱫᱷᱟᱹᱨᱤᱡ ᱞᱮᱠᱟ ᱫᱚ ᱦᱟᱸᱜ ᱵᱟᱝ ᱧᱟᱢᱚᱜᱼᱟ᱾ ᱩᱱᱟᱹᱜ ᱜᱟᱱ ᱦᱚᱲ ᱠᱚ ᱛᱟᱦᱮᱱᱟ ᱥᱮ ᱮᱠᱞᱟ ᱢᱚᱛᱚ ᱛᱚ ᱵᱟᱝ ᱪᱟᱞᱟᱣ ᱦᱩᱭᱩᱜᱼᱟ ᱵᱤᱨ ᱦᱚᱸ᱾ ᱟᱹᱰᱤᱜᱟᱱ ᱦᱚᱲ ᱠᱚ ᱥᱟᱸᱜᱮ ᱫᱚᱢᱮᱞ ᱫᱚᱢᱮᱞ᱾ ᱟᱫᱚ ᱩᱱᱟᱹᱜ ᱦᱚᱲ ᱛᱟᱞᱟ ᱨᱮᱫᱚ ᱛᱤᱱᱟᱹᱜ ᱜᱟᱱ ᱩᱫ-ᱮᱢ ᱧᱟᱢᱟ? ᱡᱟᱦᱟᱸᱭ ᱜᱮ ᱯᱳᱭᱞᱳ ᱨᱮᱭ ᱪᱟᱞᱟᱜᱼᱟᱭ ᱩᱱᱤ ᱫᱚ ᱦᱟᱸᱜ ᱚᱱᱠᱟ ᱜᱮ ᱧᱟᱢᱟᱭ᱾
ᱦᱮᱸ ᱛᱚ᱾
ᱛᱟᱦᱞᱮ ᱟᱯᱮᱥᱮᱱ ᱫᱚ ᱚᱱᱠᱟ ᱵᱤᱨ ᱵᱩᱨᱩ ᱠᱚᱫᱚ ᱢᱮᱱᱟᱜ-ᱟ ᱥᱮ ᱵᱟᱹᱱᱩᱜ-ᱟ?
ᱵᱟᱝ ᱢᱟᱱᱮ ᱵᱤᱨ ᱠᱚᱫᱚ ᱵᱟᱹᱱᱩᱜ-ᱟ ᱟᱞᱮᱥᱮᱱ ᱫᱚ ᱥᱩᱫᱷᱩ ᱚᱱᱟ ᱰᱟᱹᱦᱤ ᱜᱮ ᱢᱮᱱᱟᱜ-ᱟ ᱩᱫ ᱠᱚᱫᱚ ᱵᱟᱝ ᱚᱢᱚᱱᱚᱜ ᱜᱮᱭᱟ᱾ ᱟᱫᱚ ᱯᱮᱲᱟ ᱠᱚ ᱢᱮᱱᱟᱜ ᱫᱚ ᱢᱮᱱᱟᱜ ᱠᱚᱛᱟᱞᱮᱭᱟ ᱚᱱᱮ ᱵᱤᱨ ᱫᱤᱥᱚᱢ ᱨᱮ ᱟᱫᱚ ᱩᱝᱠᱩᱜᱮ ᱠᱟᱹᱴᱤᱡ ᱦᱟᱞᱟᱝ ᱵᱟᱲᱟ ᱠᱟᱛᱮᱫ᱾ ᱠᱟᱛᱮᱜ ᱠᱚ ᱟᱹᱜᱩ ᱦᱚᱴᱚ ᱵᱟᱲᱟ ᱟᱞᱮ ᱜᱮᱭᱟ ᱟᱨ ᱵᱟᱝᱠᱷᱟᱱ ᱠᱚ ᱞᱟᱹᱭ ᱟᱞᱮᱭᱟ ᱠᱚ ᱡᱮ ᱩᱫ ᱞᱮ ᱦᱟᱞᱟᱝ ᱠᱟᱜ-ᱟ ᱦᱤᱡᱩᱜ ᱯᱮ ᱤᱫᱤ ᱯᱮ᱾
ᱦᱩᱸ, ᱩᱫ ᱩᱫ ᱩᱛᱩᱴᱟᱜ ᱟᱹᱰᱤ ᱪᱮᱦᱨᱟ ᱥᱤᱵᱤᱞᱟ ᱢᱟᱱᱮ᱾ ᱟᱨ ᱪᱮᱫ ᱤᱧ ᱞᱟᱹᱭᱟ?
ᱦᱳᱭ ᱛᱚ᱾ ᱟᱫᱚ ᱚᱱᱮ ᱚᱱᱠᱟ ᱜᱮ ᱩᱱᱠᱩ ᱯᱮᱲᱟ ᱠᱚ ᱠᱚ ᱟᱹᱜᱩ ᱵᱟᱲᱟ ᱟᱞᱮᱜᱮ, ᱚᱱᱟ ᱜᱮᱞᱮ ᱡᱚᱢ ᱵᱟᱲᱟᱭ ᱜᱮᱭᱟ ᱟᱞᱮ ᱥᱮᱫ᱾ ᱥᱮᱫ ᱫᱚ ᱵᱟᱹᱱᱩᱜᱼᱟ ᱵᱤᱨ ᱠᱚ ᱵᱩᱨᱩ ᱠᱚᱦᱚᱸ ᱪᱮᱫ ᱵᱟᱹᱱᱩᱜᱼᱟ᱾
ᱡᱚᱛᱚ ᱦᱚᱲ ᱫᱚ ᱥᱚᱢᱟᱱ ᱛᱚ ᱵᱟᱹᱪᱩᱜᱵᱱᱟ ᱥᱮ? ᱟᱫᱚ ᱛᱟᱦᱮᱸ ᱠᱟᱱ ᱨᱮᱦᱚᱸ ᱟᱫᱚ, ᱫᱤᱱ ᱫᱤᱱᱛᱮ ᱯᱟᱹᱦᱤᱞ ᱦᱟᱯᱲᱟᱢ ᱠᱚ ᱦᱮᱸ ᱢᱟᱜ ᱥᱟᱯᱷᱟ ᱠᱟᱛᱮᱜ ᱵᱟᱡᱟᱨ ᱥᱟᱦᱟᱨ ᱠᱚ ᱛᱮᱭᱟᱨ ᱟᱠᱟᱫᱟ ᱠᱚ ᱥᱮ ᱚᱲᱟᱜ ᱫᱩᱣᱟᱹᱨ ᱠᱚ ᱛᱮᱭᱟᱨ ᱟᱠᱟᱫᱟ᱾ ᱛᱟᱦᱮᱸ ᱠᱟᱱ ᱨᱮᱦᱚᱸ ᱦᱚᱲ
ᱦᱩᱸ ᱦᱩᱸ ᱦᱩᱸ᱾ ᱚᱱᱟ ᱠᱷᱟᱹᱛᱤᱨ ᱛᱮᱜᱮ ᱛᱚ,
ᱦᱳᱭ, ᱟᱫᱚ ᱚᱱᱟ ᱦᱚᱸ ᱵᱷᱟᱜᱤ ᱠᱟᱱ ᱜᱮᱭᱟ᱾
ᱦᱩᱸ
ᱡᱮ ᱯᱮᱲᱟ ᱠᱚ ᱛᱟᱦᱮᱸ ᱞᱮᱱᱠᱷᱟᱱ ᱚᱱᱠᱟᱜᱮ ᱯᱮᱲᱟ ᱠᱚ ᱠᱚ ᱟᱹᱜᱩ ᱵᱟᱲᱟ ᱦᱚᱴᱚ ᱟᱢᱟ ᱟᱨ ᱦᱟᱸᱜ ᱡᱩᱫᱤ ᱚᱱᱠᱟ ᱵᱩᱨᱩ ᱫᱤᱥᱚᱢ ᱠᱚᱨᱮ ᱯᱮᱲᱟ ᱠᱚᱦᱚᱸ ᱵᱟᱠᱚ ᱛᱟᱦᱮᱱᱟ ᱚᱠᱚᱭ ᱫᱚᱭ ᱟᱹᱜᱩᱣ ᱟᱢᱟ᱾
ᱦᱳᱭ ᱵᱟᱠᱚ ᱛᱟᱦᱮᱸ ᱞᱮᱱᱠᱷᱟᱱ ᱫᱚ ᱡᱟᱞᱟ ᱜᱮᱭᱟ ᱟᱫᱚ ᱡᱚᱢ ᱵᱩᱡᱷᱟᱹᱣ ᱢᱮᱭᱟ ᱟᱫᱚ, ᱪᱮᱫ ᱮᱢ ᱪᱤᱠᱟᱹᱭᱟ ᱩᱱᱫᱚ ᱵᱟᱡᱟᱨ ᱠᱚᱥᱮᱱ ᱨᱮ ᱡᱚᱫᱤ ᱠᱚ ᱟᱹᱜᱩᱭ ᱠᱷᱟᱱ ᱫᱚ ᱚᱱᱟᱜᱮ ᱠᱤᱨᱤᱧ ᱵᱟᱲᱟ ᱠᱟᱛᱮᱫ ᱡᱚᱢ ᱠᱟᱛᱮᱜ ᱱᱟᱢᱟᱹᱭ ᱵᱟᱲᱟ ᱦᱩᱭᱩᱜ ᱜᱮᱭᱟ᱾ ᱟᱨ ᱵᱟᱠᱷᱟᱱ ᱫᱚ ᱟᱫᱚ ᱚᱠᱟᱨᱮᱢ ᱧᱟᱢᱟ᱾ ᱦᱩᱸ
ᱵᱟᱡᱟᱨ ᱨᱮ ᱡᱩᱫᱤ ᱢᱟᱱᱮ ᱵᱟᱡᱟᱨ ᱨᱮᱫᱚ ᱦᱮᱸ ᱠᱤᱪᱷᱩ ᱜᱟᱱ ᱫᱚ ᱦᱟᱜ ᱚᱱᱠᱟ ᱫᱚ ᱡᱚᱛᱚ ᱞᱮᱠᱟᱱ ᱩᱫᱽ ᱫᱚ ᱵᱟᱝ ᱧᱟᱢᱚᱜᱼᱟ ᱥᱮᱼᱼ ᱟᱨ ᱵᱤᱨ ᱨᱮᱫᱚ ᱡᱚᱛᱚ ᱞᱮᱠᱟᱱᱟᱜ ᱩᱵ ᱡᱮᱢᱚᱱ ᱩᱵ
ᱦᱳᱭ ᱵᱤᱨ ᱨᱮ ᱧᱟᱢ ᱟᱨᱼᱼ ᱱᱚᱣᱟ ᱵᱟᱡᱟᱨ ᱨᱮ ᱚᱱᱟ ᱫᱚ ᱚᱱᱟ ᱨᱮᱱᱟᱜ ᱫᱚ ᱯᱷᱟᱨᱟᱠ ᱫᱚ ᱛᱟᱦᱮᱱ ᱜᱮᱭᱟ ᱥᱮᱼᱼ
ᱦᱳᱭ, ᱚᱱᱟ ᱫᱚ ᱦᱟᱸ ᱢᱤᱫ ᱨᱚᱠᱚᱢᱟᱜ ᱩᱫ ᱮᱢ ᱧᱟᱢᱟ ᱟᱨ ᱡᱟᱸᱦᱟᱸ ᱢᱮᱥ ᱟᱛ ᱢᱤᱥᱤ ᱩᱛᱩ ᱠᱟᱛᱮ ᱮᱢ ᱡᱚᱢᱟ ᱚᱱᱟ ᱟᱞᱟᱫᱟ ᱵᱩᱡᱼᱼ ᱵᱩᱡᱩᱜᱼᱟ ᱟᱨ ᱡᱟᱦᱟᱸ ᱢᱤᱴᱤᱡ ᱩᱫ ᱜᱮ ᱩᱛᱩ ᱠᱟᱛᱮᱢ ᱡᱚᱢᱟ ᱚᱱᱟ ᱟᱞᱟᱫᱟ ᱵᱩᱡᱩᱜᱼᱟ᱾
ᱦᱳᱭ, ᱟᱫᱚ ᱥᱩᱫᱩ ᱢᱟᱱᱮ ᱚᱱᱮ ᱤᱭᱟᱹ ᱩᱫ ᱚᱢᱚᱱᱚᱜ ᱜᱮᱭᱟ ᱟᱞᱮᱥᱱ ᱫᱚ ᱚᱱᱮ ᱪᱮᱫ ᱠᱚ ᱞᱟᱹᱭᱟ ᱢᱚᱛᱟᱢ ᱩᱫ
ᱦᱳᱭ ᱦᱳᱭ
ᱟᱹᱰᱤ ᱡᱤᱞᱤᱧ ᱜᱮ ᱩᱰᱩᱠᱚᱜ ᱫᱚ ᱦᱮᱸ
ᱢᱤᱫᱫᱚᱢ ᱮᱠᱫᱚᱢ ᱦᱮᱸ
ᱚᱱᱟ ᱠᱚᱛᱮ ᱵᱚᱞᱮ ᱚᱢᱚᱱ ᱵᱟᱲᱟᱜ ᱜᱮᱭᱟ ᱚᱱᱟ ᱜᱮᱞᱮ ᱡᱚᱢ ᱵᱟᱲᱟᱭ ᱜᱮᱭᱟ᱾ ᱚᱱᱟᱚᱱᱮ ᱫᱩᱨᱜᱟᱹ ᱯᱩᱡᱟᱹ ᱥᱩᱢᱚᱭ ᱚᱱᱠᱟᱱ ᱥᱩᱢᱚᱭ ᱚᱢᱚᱱᱚᱜᱼᱟ᱾
ᱟᱪᱪᱷᱟ
ᱚᱱᱟ ᱜᱮᱞᱮ ᱡᱚᱢ ᱵᱟᱲᱟ ᱭᱟ,
ᱟᱞᱮ ᱥᱮᱫ ᱦᱚᱸ ᱱᱤᱛᱚᱜ ᱫᱚ ᱦᱟᱸᱜ ᱢᱟᱱᱮ ᱠᱤᱪᱷᱩ ᱜᱟᱱ ᱠᱤᱪᱷᱩ ᱫᱤᱱ ᱫᱚ ᱚᱢᱚᱱᱮᱱᱟ ᱟᱨ ᱠᱤᱪᱷᱩ ᱫᱤᱱ ᱫᱚ ᱦᱟᱸᱜ ᱢᱟᱱᱮ ᱚᱱᱠᱟ ᱚᱱᱟ ᱦᱚᱸᱚᱸ ᱚᱠᱟ ᱥᱚᱢᱚᱭ ᱪᱚ ᱱᱤᱛᱚᱜ ᱫᱚᱚᱱ ᱡᱟᱹᱯᱩᱫ ᱛᱚ ᱟᱹᱰᱤ ᱡᱟᱹᱯᱩᱫᱟᱭ ᱥᱮ ᱫᱤᱱᱟᱹ ᱦᱤᱞᱳᱜ ᱫᱟᱨᱮ ᱵᱟᱭ ᱫᱟᱜ ᱮᱫᱟ᱾ ᱟᱫᱚ ᱚᱱᱟ ᱠᱷᱟᱹᱛᱤᱨ ᱛᱮ ᱦᱟᱸᱜ ᱵᱟᱝ ᱦᱩᱭᱩᱜ ᱠᱟᱱᱟ ᱦᱩᱭ ᱫᱚ᱾
ᱦᱮᱸ ᱛᱚ,
ᱟᱯᱮᱥᱮᱫ ᱜᱮ ᱢᱟᱱᱮ ᱚᱱᱠᱟ ᱫᱟᱜ ᱠᱚ ᱪᱮᱫᱞᱮᱠᱟ ᱫᱟᱜ ᱵᱟᱲᱟᱭᱮᱫᱼᱟ?
ᱫᱟᱜ ᱫᱚᱢᱮ ᱫᱚ ᱵᱟᱭ ᱫᱟᱜ ᱵᱟᱲᱟᱭᱮᱫᱼᱟ ᱠᱚᱢ ᱠᱚᱢᱮ ᱫᱟᱜ ᱮᱜᱼᱟ᱾ ᱠᱷᱮᱛ ᱠᱚᱨᱮ ᱦᱚᱸ ᱵᱟᱭ ᱛᱚᱵᱟᱣ ᱵᱟᱲᱟᱜ ᱠᱟᱱ ᱜᱮᱭᱟ᱾
ᱮᱨ ᱮᱨ ᱨᱚᱦᱚᱭ ᱠᱚ ᱫᱚ ᱛᱤᱱᱟᱹᱜ ᱥᱟᱺᱜᱤᱧ ᱠᱮᱫᱼᱟ ᱯᱮ
ᱟᱹᱣᱨᱤᱞᱮ ᱟᱨᱟᱢᱵᱚᱭᱟ
ᱚ ᱟᱪᱪᱷᱟ ᱱᱤᱛᱚᱜ ᱦᱚᱸ ᱟᱣᱨᱤ ᱯᱮ ᱟᱨᱚᱢᱵᱷᱚᱭᱟ?
ᱟᱹᱣᱨᱤᱤᱞ ᱞᱮ ᱟᱨᱟᱢᱵᱚᱭᱟ ᱟᱫᱚ ᱠᱷᱮᱛ ᱠᱚᱞᱮ ᱥᱤᱭᱼᱟ ᱟᱫᱚ ᱥᱤᱛᱩᱝ ᱮᱼᱟ᱾ ᱫᱟᱜ ᱢᱟᱱᱮ ᱵᱟᱝ ᱛᱤᱸᱜᱩ ᱛᱟᱦᱮᱱ ᱠᱟᱱᱟ᱾
ᱳᱻ ᱡᱩᱫᱤ ᱠᱷᱟᱱ ᱫᱟᱜ ᱮᱸ ᱫᱟᱹᱲᱟ ᱱᱤᱛᱚᱜ ᱫᱚ ᱱᱤᱛᱚᱜ ᱫᱚ ᱟᱹᱰᱤᱴᱟᱜ ᱞᱟᱹᱠᱛᱤᱭᱟᱵᱚᱱ ᱠᱟᱱᱟ ᱦᱮᱸ ᱵᱟᱝ?
ᱦᱮᱸ ᱞᱟᱹᱭᱟᱠᱚ ᱛᱚ, ᱡᱮ ᱟᱥᱟᱲ ᱵᱚᱸᱜᱟ ᱠᱷᱚᱱᱜᱮ ᱢᱟᱱᱮ ᱨᱚᱦᱚᱭᱟᱠᱚ᱾ ᱟᱥᱟᱲ ᱵᱚᱸᱜᱟ ᱨᱮ ᱵᱟᱭ ᱫᱟᱜ ᱞᱮᱠᱷᱟᱱ ᱪᱮᱫ ᱮᱢ ᱨᱚᱦᱚᱭᱟ᱾
ᱚᱱᱟ ᱠᱷᱟᱹᱛᱤᱨ ᱜᱮᱛᱚ ᱥᱚᱨᱟᱵᱚᱱ ᱵᱷᱟᱫᱚᱨ ᱦᱟᱹᱨᱤᱡ ᱠᱚ ᱨᱚᱦᱚᱭᱟᱠᱚ᱾
ᱦᱳᱭ᱾ ᱟᱫᱚ ᱧᱩᱛᱩᱢ ᱨᱮᱜᱮ ᱟᱥᱟᱲ ᱵᱚᱸᱜᱟ ᱠᱚ ᱨᱚᱦᱚᱭᱟ ᱠᱤᱱᱛᱩ ᱨᱚᱦᱚᱭ ᱫᱚ ᱵᱟᱝ ᱦᱩᱭᱩᱜ-ᱟ᱾ ᱥᱮᱭ ᱱᱟᱦᱟᱜ ᱚᱱᱟ ᱥᱟᱱ ᱵᱚᱸᱜᱟ ᱩᱱᱜᱮ ᱨᱚᱦᱚᱭ ᱫᱚ ᱦᱩᱭᱩᱜ-ᱟ᱾ ᱥᱟᱱ ᱵᱷᱟᱫᱚᱨ ᱚᱱᱱᱟ, ᱚᱱᱟ ᱵᱟᱨᱭᱟ᱾ ᱵᱟᱨᱭᱟ ᱪᱟᱸᱫᱚ ᱨᱮᱜᱮ ᱨᱚᱦᱚᱭ ᱦᱩᱭᱩᱜ-ᱟ᱾
ᱮᱠᱫᱚᱢ ᱮᱠᱫᱚᱢ, ᱚᱱᱟ ᱠᱚᱢᱟ ᱞᱟᱹᱠᱛᱤ ᱠᱟᱱ ᱜᱮ ᱦᱮᱸ ᱥᱮ᱾
ᱦᱩᱸ᱾
ᱢᱟᱱᱮ ᱡᱚᱛᱚ ᱜᱮᱛᱚ ᱥᱚᱢᱚᱭ ᱨᱮᱛᱚ ᱨᱚᱦᱚᱭᱟ ᱞᱟᱹᱜᱤᱫ ᱛᱟᱵᱚᱱᱟ ᱦᱮᱸ ᱵᱟᱝ ᱵᱟᱠᱷᱟᱱ ᱥᱚᱢᱚᱭ ᱨᱮ ᱡᱩᱫᱤ ᱵᱟᱵᱚᱱ ᱨᱚᱦᱚᱭᱟ᱾ ᱛᱟᱦᱞᱮ ᱛᱚ ᱚᱝᱠᱟ ᱫᱚ ᱵᱟᱝ ᱜᱟᱱᱚᱜ-ᱟ᱾
ᱦᱩᱸ᱾
ᱡᱮᱢᱚᱱ ᱦᱩᱲᱩ ᱦᱚᱸ ᱡᱩᱫᱤ ᱢᱟᱱᱮ᱾ ᱥᱤᱛᱩᱝ ᱫᱤᱱ ᱡᱚᱛᱚ ᱦᱚᱲ ᱵᱚᱱ ᱨᱚᱦᱚᱭᱟ ᱠᱤ ᱚᱱᱟ ᱠᱤ ᱜᱟᱱᱚᱜ-ᱟ? ᱵᱟᱭ ᱜᱟᱱᱚᱜ-ᱟ᱾ ᱟᱹᱛᱩ ᱠᱚ ᱢᱟᱱᱮ ᱫᱟᱜ ᱠᱚᱦᱚᱸ ᱵᱟᱭ ᱛᱟᱦᱮᱱᱟ᱾
ᱦᱩᱸ, ᱟᱯᱮ ᱫᱚ ᱢᱟᱱᱮ ᱛᱤᱱᱟᱹᱜ ᱵᱟᱨ ᱯᱮ ᱪᱟᱥ ᱜᱮᱭᱟ ᱢᱤᱫ ᱫᱷᱟᱣ ᱥᱮ ᱵᱟᱨ ᱫᱷᱟᱣ?
ᱢᱟᱱᱮ ᱠᱤᱪᱷᱩ ᱜᱟᱱ ᱫᱚ ᱦᱟᱸᱜ ᱢᱟᱱᱮ ᱵᱟᱨ ᱫᱷᱟᱣᱞᱮ ᱪᱟᱥᱟ ᱠᱤᱪᱷᱩ ᱜᱟᱱ ᱫᱚ ᱢᱤᱫ ᱫᱷᱟᱣ᱾ ᱢᱟᱱᱮ ᱡᱚᱛᱚ ᱡᱟᱭᱜᱟ ᱛᱚ ᱵᱟᱝ ᱥᱚᱢᱟᱱ ᱛᱟᱞᱮᱭᱟ ᱦᱟᱸᱜ᱾ ᱡᱟᱦᱟᱸ ᱥᱮᱫ ᱠᱟᱹᱴᱤᱡ ᱵᱩᱨᱩ ᱥᱮᱱᱟᱜ ᱡᱟᱭᱜᱟ ᱠᱚ᱾ ᱦᱳᱭ ᱦᱳᱭ ᱢᱟᱱᱮ ᱪᱟᱥ ᱫᱚᱞᱮ ᱪᱟᱥ ᱜᱮᱭᱟ ᱵᱟᱨ ᱫᱷᱟᱣ᱾
ᱦᱩᱸ᱾
ᱢᱟᱱᱮ ᱚᱱᱛᱮ ᱫᱚ ᱢᱟᱱ ᱵᱟᱨᱚ ᱢᱟᱥ ᱫᱟᱜ ᱛᱟᱦᱮᱱᱟ ᱵᱟᱨᱚ ᱢᱟᱥ᱾ ᱢᱤᱫ ᱜᱚᱱᱴᱷᱮ ᱜᱟᱱᱮᱢ ᱵᱚᱞᱚᱜ-ᱟ ᱠᱟᱴᱟ ᱠᱚ᱾ ᱩᱱᱟᱹᱜ ᱜᱟᱱ ᱞᱚᱥᱚᱠ ᱞᱚᱥᱚᱫ ᱯᱟᱸᱠ ᱢᱮᱱᱟᱜ-ᱟ᱾
ᱦᱮᱸ ᱛᱚ᱾ ᱟᱞᱮ ᱥᱮᱱ ᱢᱟ ᱚᱱᱠᱟ ᱪᱟᱥ ᱠᱚᱫᱚ ᱵᱟᱭ ᱦᱩᱭᱩᱜᱜ ᱜᱮᱭᱟ ᱢᱤᱫ ᱫᱷᱟᱣ ᱜᱮ ᱱᱚᱣᱟ᱾ ᱟᱥᱟᱲ ᱥᱟᱱ ᱜᱮᱞᱮ ᱪᱟᱥᱟ ᱟᱫᱚ ᱵᱟᱝᱟ᱾ ᱟᱹᱰᱤ ᱦᱚᱲ ᱥᱮᱱ ᱜᱮ ᱵᱟᱨᱫᱷᱟᱣ ᱠᱚ ᱨᱚᱦᱚᱭ ᱜᱮᱭᱟ᱾ ᱟᱞᱮ ᱫᱚ ᱵᱟᱞᱮ ᱨᱚᱦᱚᱭ ᱵᱟᱲᱟᱭ ᱜᱮᱭᱟ ᱫᱟᱜ ᱜᱮ ᱵᱟᱹᱱᱩᱜ ᱠᱷᱟᱱ ᱪᱮᱫ ᱫᱟᱜ ᱛᱮᱫᱚᱢ ᱨᱚᱦᱚᱭᱟ᱾ ᱛᱟᱦᱚᱞᱮ ᱟᱯᱮᱫᱚ ᱦᱮᱸᱼᱼ
ᱚᱱᱠᱟᱜᱮ ᱛᱟᱦᱞᱮ ᱨᱚᱦᱚᱭ ᱠᱚᱼᱼ ᱱᱤᱛᱚᱜ ᱫᱚ ᱦᱟᱜ ᱟᱞᱮ ᱦᱚᱸ ᱨᱚᱦᱚᱭ ᱠᱚᱫᱚ ᱦᱟᱜ ᱟᱣᱨᱤᱭᱟᱜ ᱛᱟᱞᱮᱭᱟ᱾
ᱦᱮᱸᱛᱚ
ᱛᱟᱦᱞᱮ ᱟᱯᱮ ᱜᱮ ᱢᱟᱱᱮ ᱛᱤᱱᱟᱹᱜ ᱥᱟᱺᱜᱤᱧ ᱠᱮᱫᱟ ᱯᱮ ᱨᱚᱦᱚᱭ ᱠᱚ?
ᱟᱹᱣᱨᱤ ᱟᱹᱣᱤᱞ ᱞᱮ ᱥᱟᱹᱛᱟ
ᱚ ᱠᱟᱹᱢᱤ ᱠᱚᱫᱚ ᱦᱟᱸᱜ ᱢᱟᱱᱮ ᱦᱚᱲ ᱠᱚᱣᱟᱜ ᱚᱱᱠᱟ ᱠᱚ ᱠᱟᱹᱢᱤ ᱠᱚᱜᱮ ᱪᱟᱞᱟᱜ ᱠᱟᱱᱟ ᱥᱮ ᱵᱟᱝ?
ᱦᱚᱸ ᱪᱟᱞᱟᱣ ᱫᱚᱞᱮ ᱪᱟᱞᱟᱣ ᱵᱟᱲᱟᱜ ᱠᱟᱱ ᱜᱮᱭᱟ᱾
ᱚ
ᱟᱫᱚ ᱟᱞᱮ ᱦᱚᱸ ᱨᱚᱦᱚᱭ ᱵᱟᱲᱟᱭᱮᱫ ᱜᱮᱭᱟᱞᱮ ᱛᱚ ᱟᱫᱚ ᱩᱱᱟᱹᱜ ᱫᱚ ᱵᱟᱞᱮ ᱪᱟᱞᱟᱜ ᱠᱟᱱᱟ ᱪᱟᱞᱟᱣ ᱫᱚ᱾
ᱦᱮᱸ᱾ ᱢᱟᱱᱮ ᱱᱤᱡᱮᱨᱟᱜ ᱦᱚᱸ ᱵᱟᱝ ᱢᱟᱱᱮ ᱱᱤᱡᱮᱨᱟᱜ ᱠᱟᱹᱢᱤ ᱵᱟᱝ ᱜᱟᱱᱚᱜ ᱠᱷᱟᱱ ᱦᱚᱲᱟᱜ ᱨᱮᱦᱚ ᱡᱩᱫᱤ ᱠᱟᱹᱢᱤ ᱜᱟᱱᱚᱜᱼᱟ᱾
ᱦᱳᱭ ᱡᱚᱠᱷᱚᱱ ᱟᱞᱮᱭᱟᱜ ᱜᱟᱱᱚᱜ ᱠᱟᱱᱟ ᱡᱮᱫᱤᱱ ᱦᱤᱞᱳᱼᱼ ᱟᱩ ᱟᱞᱮᱞᱮ ᱞᱮ ᱨᱚᱦᱚᱭᱮᱫᱼᱟ ᱥᱮᱫᱤᱱ ᱫᱚ ᱵᱚᱱᱫᱚ ᱠᱟᱜ ᱠᱟᱱᱟᱞᱮ ᱟᱨ ᱵᱟᱝᱠᱷᱟᱱ ᱫᱚ ᱫᱤᱠᱩ ᱠᱟᱹᱢᱤ ᱞᱮ ᱪᱟᱞᱟᱜᱟᱜ ᱠᱟᱱᱟ᱾
ᱚᱻ ᱟᱪᱪᱷᱟ ᱟᱪᱪᱷᱟ᱾
ᱟᱫᱚ ᱫᱟᱜ ᱵᱟᱹᱱᱩᱜ ᱟᱛᱚ ᱡᱟᱦᱟᱸᱴᱟᱜ ᱨᱮ ᱠᱟᱹᱴᱤᱡᱼᱼ ᱠᱟᱹᱴᱤᱡᱧ ᱫᱟᱜ ᱧᱚᱜ ᱟᱠᱟᱱᱟ ᱚᱱᱟᱞᱮ ᱨᱚᱦᱚᱭᱮᱫᱼᱟ ᱟᱨ ᱵᱟᱠᱷᱟᱱ ᱫᱚ ᱟᱫᱷᱮᱠ ᱫᱚ ᱨᱚᱦᱚᱲ ᱠᱚᱜ ᱠᱟᱱᱟ ᱛᱚ
ᱵᱟᱠᱷᱟᱱ ᱱᱤᱡᱮᱨᱟᱜ ᱡᱩᱫᱤ ᱵᱟᱢ ᱨᱚᱦᱚᱭᱟ ᱪᱮᱫ ᱮᱢ ᱡᱚᱢᱟ ᱦᱚᱲ ᱫᱚ ᱵᱟᱨᱚ ᱢᱟᱥ ᱫᱚ ᱵᱟᱭ ᱮᱢᱟᱢᱟ ᱥᱮ᱾
ᱦᱚᱭ ᱟᱨ ᱫᱤᱱᱜᱮ ᱠᱤᱱ ᱠᱟᱹᱢᱤ ᱫᱟᱲᱮᱭᱟᱜ-ᱟ ᱱᱤᱡᱮᱨᱟᱜ ᱚᱛ ᱦᱟᱥᱟ ᱛᱟᱦᱮᱱ ᱛᱮᱫᱚᱼᱼ ᱱᱤᱭᱟᱹ ᱫᱚ ᱪᱟᱥ ᱜᱮ ᱵᱷᱟᱹᱜᱭᱟ᱾
ᱦᱚᱭ ᱟᱨ ᱱᱤᱡᱮᱟᱜ ᱠᱟᱹᱢᱤ ᱠᱷᱟᱱ ᱛᱮᱦᱚᱸ ᱢᱟᱱᱮᱼᱼ ᱡᱚᱠᱷᱚᱱ ᱢᱚᱱ ᱛᱚᱠᱷᱚᱱᱮᱢ ᱠᱟᱹᱢᱤᱭᱟ ᱢᱟᱱᱮ ᱟᱨ ᱥᱮ ᱡᱚᱠᱷᱚᱱᱢ ᱛᱚᱠᱷᱚᱱᱮᱢ ᱪᱷᱩᱴᱤᱜ-ᱟ ᱟᱨ ᱦᱚᱲᱟᱜ ᱠᱟᱹᱢᱤ ᱛᱚᱼᱼ ᱡᱚᱠᱷᱚᱱ ᱢᱚᱱ ᱛᱚᱠᱷᱚᱱ ᱫᱚ ᱵᱟᱢ ᱪᱷᱩᱴᱤ ᱫᱟᱲᱮᱭᱟᱜ-ᱟ ᱥᱮ᱾
ᱵᱟᱝᱼᱟ᱾
ᱥᱮ ᱡᱚᱠᱷᱚᱱ ᱢᱚᱱ ᱛᱚᱠᱷᱚᱱᱮᱢ ᱡᱤᱨᱟᱹᱣ ᱫᱟᱲᱮᱭᱟᱜ-ᱟ ᱱᱤᱡᱮᱨᱟᱜ ᱮᱢ ᱠᱷᱟᱱ ᱫᱚ ᱤᱧᱟᱹᱜ ᱜᱮᱛᱚ ᱤᱧ ᱜᱮᱛᱤᱚᱧ ᱠᱟᱹᱢᱤᱭᱱᱟᱜ᱾
ᱦᱚᱭ ᱟᱨ ᱫᱤᱠᱩ ᱠᱟᱹᱢᱤ ᱫᱚ ᱚᱱᱠᱟ ᱫᱚ ᱵᱟᱝ ᱛᱚ᱾
ᱮᱠᱫᱚᱢ ᱮᱠᱫᱚᱢ